ᱦᱮᱸ ᱡᱚᱦᱟᱨ ᱜᱮ ᱜᱚᱝᱠᱮ᱾ ᱟᱸᱡᱚᱢ ᱧᱟᱢᱚᱜ ᱠᱟᱱᱟ
ᱞᱟᱹᱭ ᱢᱮ ᱦᱳᱭ ᱟᱸᱡᱚᱢ ᱧᱟᱢᱚᱜ ᱠᱟᱱᱟ
ᱦᱮᱸ ᱦᱮᱸ ᱟᱪᱪᱷᱟ ᱟᱪᱪᱷᱟ ᱟᱫᱚ ᱟᱵᱤᱱ ᱥᱟᱞᱟᱜ ᱫᱚ ᱢᱚᱱᱮ ᱦᱚᱭ ᱢᱤᱫ ᱫᱷᱟᱣ ᱨᱚᱯᱚᱲ ᱦᱩᱭ ᱞᱮᱱᱟ ᱵᱟᱝ
ᱦᱳᱭ ᱦᱳᱭ ᱦᱳᱭ
ᱦᱳᱭ ᱦᱳᱭ ᱟᱫᱚ ᱱᱟᱯᱟᱭ ᱜᱮ ᱢᱮᱱᱟᱜ ᱵᱤᱱᱟ ᱛᱚ?
ᱦᱳᱭ ᱦᱳᱭ ᱱᱟᱯᱟᱭ ᱜᱮ ᱾
ᱚ ᱟᱪᱪᱷᱟ ᱟᱪᱪᱷᱟ ᱟᱫᱚ ᱚᱱᱛᱮ ᱨᱮ ᱫᱟᱜ ᱠᱚ ᱪᱮᱫ ᱞᱮᱠᱟ ᱫᱟᱜ ᱵᱟᱲᱟᱭᱮᱫᱼᱟᱭ
ᱫᱟᱜ ᱫᱚ ᱵᱟᱭ ᱫᱟᱜ ᱮᱫᱟ ᱟᱞᱮᱥᱮᱫ ᱫᱚ ᱨᱤᱢᱤᱞ ᱠᱟᱫᱟᱭ ᱟᱯᱮᱥᱮᱫ ᱜᱮ
ᱦᱳᱭ ᱟᱞᱮᱥᱮᱫ ᱦᱚᱸ ᱦᱚᱞᱟ ᱥᱮᱛᱟᱜ ᱠᱷᱚᱱ ᱦᱚᱞᱟ ᱥᱮᱛᱟᱜ ᱫᱚ ᱵᱟᱝᱟ ᱦᱚᱞᱟ ᱛᱟᱞᱟ ᱟᱹᱭᱩᱵ ᱠᱷᱚᱱ ᱦᱚᱞᱟ ᱛᱟᱞᱟ ᱟᱹᱭᱩᱵ ᱠᱷᱚᱱ ᱚᱱᱟ ᱡᱤᱯᱤᱨ ᱡᱤᱯᱤᱨ ᱫᱟᱜ ᱜᱮᱜᱼᱟ ᱟᱫᱚ ᱱᱤᱛᱚᱜ ᱦᱚᱸ ᱤᱱᱠᱟᱹ ᱡᱤᱯᱤᱨ ᱡᱤᱯᱤᱨ ᱡᱤᱯᱤᱨ ᱜᱮ ᱫᱟᱜ ᱮᱜᱼᱟᱭ ᱟᱨ ᱪᱮᱫ ᱚᱱᱟ ᱡᱳᱨ ᱛᱮᱫᱚ ᱵᱟᱭ ᱫᱟᱜ ᱜᱮᱜᱼᱟ ᱦᱳᱭ ᱟᱨ ᱦᱩᱰᱩᱨ ᱵᱤᱡᱽᱞᱤ ᱠᱚ, ᱠᱟᱹᱴᱤᱡ ᱵᱤᱡᱽᱞᱤ ᱵᱟᱲᱟᱜ ᱠᱟᱱᱟ ᱚᱠᱟ ᱥᱚᱢᱚᱭ ᱛᱟᱨ ᱦᱮᱸ, ᱟᱫᱚ ᱱᱤᱭᱟᱹ ᱢᱟ ᱫᱟᱜ ᱫᱤᱱ ᱜᱮ ᱠᱟᱱᱟ, ᱟᱫᱚ ᱫᱟᱜ ᱮᱜ ᱟᱭ ᱟᱫᱚ ᱟᱯ ᱚᱱᱛᱮ ᱫᱚ ᱤᱱᱠᱟᱹ ᱵᱟᱭ ᱨᱤᱢᱤᱞ ᱠᱟᱜ-ᱟ?
ᱨᱤᱢᱤᱞ ᱟᱠᱟᱫᱟ ᱫᱟᱜ ᱵᱟᱭ ᱫᱟᱜ ᱟᱠᱟᱫᱟᱭ ᱾
ᱚ ᱟᱪᱪᱷᱟ ᱟᱪᱪᱷᱟ ᱦᱚᱭ ᱜᱮ ᱦᱚᱭ ᱜᱮ ᱥᱮ ᱫᱮᱫ ᱦᱚᱭ ᱟᱨ ᱦᱩᱰᱩᱨ ᱵᱤᱡᱽᱞᱤ,
ᱪᱮᱫ ᱜᱮ ᱵᱟᱝ ᱦᱩᱭᱩᱜ ᱠᱟᱱᱟ ᱠᱷᱟᱹᱞᱤ ᱨᱤᱢᱤᱞ
ᱚ ᱪᱮᱫ ᱪᱮᱫ,
ᱪᱮᱫ ᱜᱮ ᱵᱟᱝ ᱦᱩᱭᱩᱜ ᱠᱟᱱᱟ ᱠᱷᱟᱹᱞᱤ ᱨᱤᱢᱤᱞ,
ᱚ ᱟᱪᱪᱷᱟ ᱟᱪᱪᱷᱟ ᱟᱪᱪᱷᱟ, ᱟᱫᱚ ᱟᱯᱮ ᱚᱱᱛᱮ ᱫᱚ ᱪᱟᱥ ᱵᱟᱥ ᱫᱚ ᱪᱮᱫ ᱞᱮᱠᱟ ᱯᱮ ᱪᱟᱥ ᱵᱟᱥ ᱢᱟᱱᱮ ᱨᱚᱦᱚᱭ ᱠᱚᱯᱮ ᱟᱨᱟᱢᱵᱚ ᱟᱠᱟᱫᱟ?
ᱵᱟᱝ ᱵᱟᱝ ᱵᱟᱭ ᱫᱟᱜ ᱞᱮᱠᱷᱟᱱ ᱵᱟᱞᱮ ᱨᱚᱦᱳᱭ ᱟᱸ ᱲᱜᱚ ᱫᱟᱲᱮᱭᱟᱜ ᱠᱟᱱᱟ ᱾
ᱚ ᱟᱯᱮ ᱚᱱᱛᱮ ᱫᱚ ᱛᱚᱵᱮ ᱠᱚᱢ ᱜᱮ ᱫᱟᱜ ᱠᱟᱜ ᱥᱮ ᱪᱮᱫ?
ᱦᱩᱸ ᱦᱩᱸ
ᱟᱞᱮ ᱥᱮ ᱫᱟᱜ ᱨᱮᱭᱟᱜ ᱯᱚᱨᱚᱢᱟᱱ ᱫᱚ ᱠᱚᱢ ᱧᱚᱜ ᱜᱮᱭᱟ ᱛᱷᱚᱲᱟ ᱾
ᱟᱪᱪᱷᱟ ᱟᱪᱪᱷᱟ, ᱟᱞᱮ ᱱᱚᱛᱮ ᱦᱚᱸ ᱫᱟᱜ ᱫᱚ ᱢᱟᱱᱮ, ᱤᱱᱠᱟᱹ ᱢᱟᱱᱮ ᱠᱚᱢ ᱧᱚᱜ ᱜᱮᱭ ᱫᱟᱜ ᱠᱟᱜ ᱟᱫᱚ ᱦᱚᱸᱜ-ᱚᱭ ᱱᱤᱛᱚᱜ, ᱱᱮᱛᱟᱨ ᱜᱮ ᱫᱟᱜ ᱮᱜ ᱟᱭ ᱛᱚ ᱟᱫᱚ ᱚᱱᱟ ᱛᱮᱜᱮ ᱡᱟᱭᱦᱳᱠ ᱪᱟᱥᱵᱟᱥ ᱠᱚ ᱟᱨᱟᱢᱵᱷᱚ ᱞᱮᱠᱟ ᱫᱚ ᱟᱞᱮ ᱱᱚᱛᱮᱫ ᱫᱚ ᱫᱟᱜ ᱠᱟᱜ ᱟᱨ ᱪᱮᱫ
ᱚ
ᱛᱚᱲᱟ ᱠᱚ ᱜᱤᱰᱤ ᱵᱟᱲᱟ ᱦᱩᱭ ᱵᱟᱲᱟ ᱟᱠᱟᱱᱟ ᱾ ᱚᱱᱟ ᱦᱚᱸ ᱠᱟᱹᱴᱤᱡ ᱪᱩᱞᱩᱝ ᱦᱟᱨᱟ ᱟᱠᱟᱱᱟ ᱦᱟᱸᱜ ᱾ ᱟᱫᱚ ᱟᱨᱚ ᱯᱚᱱᱴᱨᱚ ᱠᱩᱲᱤ ᱫᱤᱱ ᱯᱚᱨᱮ ᱱᱟᱦ ᱨᱚᱦᱚᱭ ᱟᱨᱟᱢᱵᱚ ᱟᱞᱮ ᱾
ᱦᱮᱸ
ᱟᱯᱮ ᱫᱚ ᱛᱚᱵᱮ ᱨᱚᱦᱚᱭ ᱫᱚ ᱮᱠᱫᱚᱢ ᱟᱨᱟᱢᱵᱚ ᱜᱮ ᱟᱨᱤ ᱯᱮ ᱟᱨᱟᱢᱵᱚ ᱟᱭᱟ ᱾
ᱵᱟᱝ ᱵᱟᱝ ᱟᱞᱮ ᱥᱮᱫ ᱫᱚ ᱟᱨᱟᱢᱵᱚ ᱜᱮ ᱵᱟᱝ ᱟᱨᱟᱢᱵᱚ ᱟᱠᱟᱱᱟ ᱾
ᱚ ᱟᱪᱪᱷᱟ ᱟᱪᱪᱷᱟ,
ᱦᱮᱸ
ᱟᱫᱚ ᱟᱯᱮ ᱫᱚ ᱥᱮᱨᱢᱟᱨ ᱨᱮ ᱛᱤᱱᱟᱹᱜ ᱫᱷᱟᱣ ᱯᱮ ᱨᱚᱦᱚᱭ ᱵᱟᱲᱟᱭᱟ, ᱪᱟᱥ ᱵᱟᱲᱟᱭᱟ ᱾
ᱚ ᱵᱟᱨ ᱫᱷᱟᱱ
ᱚ ᱵᱟᱨ ᱫᱷᱟ
ᱦᱮᱸ
ᱛᱟᱨᱢᱟᱱᱮ ᱫᱟᱜ ᱠᱚᱫᱚ ᱵᱷᱟᱜᱤ ᱜᱮ ᱢᱮᱱᱟᱜ ᱛᱟᱯᱮᱭᱟ ᱟᱯᱮᱭᱟᱜ ᱫᱚ ᱾
ᱦᱮᱸ ᱦᱮᱸ
ᱟᱪᱪᱷᱟ ᱟᱪᱪᱷᱟ, ᱟᱫᱚ ᱦᱩᱲᱩ ᱜᱮᱯᱮ ᱪᱟᱥᱟ ᱥᱮ,
ᱵᱟᱝ ᱱᱟᱱᱟ ᱥᱟᱱᱟᱢ ᱨᱚᱠᱚᱢ ᱜᱮ ᱪᱟᱥᱟ ᱾
ᱟᱪᱪᱷᱟ ᱟᱪᱪᱷᱟ, ᱢᱟᱱᱮ ᱟᱱᱟᱡ ᱯᱟᱛᱤ ᱾ ᱛᱟᱨᱯᱚᱨ ᱵᱟᱫᱟᱢ ᱱᱤᱭᱟᱹ ᱠᱚᱦᱚᱸ ᱡᱷᱚᱛᱚ ᱾ ᱟᱪᱪᱷᱟ ᱟᱪᱪᱷᱟ, ᱜᱚᱝᱠᱮ ᱟᱞᱮ ᱦᱚᱸ ᱱᱚᱛᱮ ᱫᱚ ᱚᱱᱮ ᱟᱞᱩ ᱢᱟᱱᱮ ᱟᱞᱩ ᱫᱚ ᱵᱟᱞᱮ ᱪᱟᱥᱟ, ᱢᱟᱱᱮ ᱚᱱᱟ ᱟᱱᱟᱡ ᱯᱟᱹᱛᱤ ᱡᱟᱦᱟᱸ ᱥᱩᱨ ᱨᱮ ᱜᱮ ᱱᱟᱹᱭ ᱢᱮᱱᱟᱜ ᱟᱛᱚ, ᱯᱟᱨ ᱫᱤᱥᱚᱢ ᱟᱫᱚ ᱚᱱᱟ ᱱᱟᱭ ᱫᱷᱟᱨᱮ ᱨᱮᱜᱮ ᱚᱱᱟ ᱯᱟᱨ ᱨᱮ ᱟᱱᱟᱡ ᱯᱛᱤ ᱠᱚ ᱞᱮ ᱪᱟᱥ ᱵᱟᱲᱟᱭᱟ ᱾ ᱵᱟᱝᱠᱷᱟᱱ ᱱᱚᱛᱮ ᱟᱨ ᱮᱢᱱᱤ ᱵᱚᱪᱷᱚᱨ ᱨᱮ ᱵᱟᱨᱫᱷᱟ ᱟᱞᱮ ᱦᱚᱸ ᱦᱩᱲᱩ ᱜᱮᱞᱮ ᱨᱚᱦᱚᱭᱟ ᱟᱨᱠᱤ ᱾
ᱦᱳᱭ ᱦᱳᱭ ᱦᱳᱭ, ᱟᱞᱮ ᱥᱮᱫ ᱦᱚᱸ ᱢᱟᱱᱮ ᱦᱩᱲᱩ ᱨᱮᱱᱟᱜ ᱪᱟᱥ ᱨᱮᱭᱟᱜ ᱯᱚᱨᱤᱢᱟᱱ ᱫᱚ ᱢᱟᱱᱮ ᱡᱟᱹᱥᱛᱤ ᱜᱮᱭᱟ ᱾ ᱟᱨ ᱢᱟᱱᱮ ᱱᱚᱝᱠᱟ ᱜᱮ ᱟᱱᱟᱡ ᱯᱟᱹᱛᱤ ᱠᱚ ᱦᱚᱸ ᱪᱟᱥ ᱠᱚ ᱫᱚ ᱦᱩᱭᱩᱜ ᱜᱮᱭᱟ ᱟᱹᱰᱤ ᱱᱟᱯᱟᱭ ᱜᱮ᱾ ᱟᱫᱚ ᱚᱱᱟ ᱪᱷᱟᱰᱟ ᱠᱟᱛᱮᱫ ᱫᱤᱭᱮ ᱱᱤᱛ ᱚᱠᱛᱚ ᱫᱚ ᱧᱮᱞᱚᱜ ᱠᱟᱱᱟ ᱡᱮ ᱥᱟᱱᱟᱢ ᱦᱚᱲᱜᱮ ᱱᱚᱣᱟ ᱪᱟᱥ ᱛᱮᱫ ᱜᱮ ᱢᱟᱴᱷ ᱠᱚᱨᱮ ᱜᱮᱠᱚ ᱛᱟᱦᱮᱱᱟ ᱟᱫᱚ ᱡᱚᱫᱤ ᱵᱟᱭ ᱫᱟᱜ ᱠᱷᱟᱡ ᱫᱚ ᱟᱫᱚ ᱪᱟᱥ, ᱨᱮᱱᱟᱜ ᱦᱚᱸ ᱢᱤᱫᱴᱮᱱ ᱡᱟᱦᱟᱸ ᱟᱨᱠᱤ ᱚᱱᱟ ᱦᱩᱲᱩ ᱠᱚ ᱦᱚᱸ ᱦᱟᱜ ᱛᱟᱭᱚᱢ ᱫᱟᱨᱟᱢ ᱴᱷᱤᱠ ᱴᱷᱟᱠ ᱦᱟᱸᱜ ᱵᱟᱝ ᱜᱮᱞᱮᱜᱼᱟ᱾ ᱪᱮᱫᱟᱜ ᱡᱮ ᱱᱤᱛ ᱚᱠᱛᱚ ᱡᱟᱦᱟᱸ ᱧᱮᱞᱚᱜ ᱠᱟᱱᱟ ᱡᱮ ᱟᱥᱟᱲ ᱢᱟᱥ ᱛᱤᱦᱤᱧ ᱟᱴᱷᱟᱥ ᱩᱱᱛᱨᱤᱥ ᱜᱟᱱ ᱦᱩᱭᱱᱟ ᱯᱟᱞᱮ, ᱮᱸ ᱛᱚ ᱱᱤᱛ ᱚᱠᱛᱚ ᱯᱷᱤᱯᱴᱤ ᱯᱟᱨᱥᱮᱱ ᱫᱟᱜ ᱨᱮᱱᱟᱜ ᱚᱵᱷᱟᱵ ᱦᱩᱭᱩᱜ ᱠᱟᱱᱟ᱾ ᱛᱚ ᱱᱚᱣᱟ ᱫᱚ ᱢᱤᱫᱴᱮᱱ ᱟᱹᱰᱤ ᱵᱟᱹᱲᱤᱡ ᱚᱵᱚᱥᱛᱟᱷᱟ ᱠᱟᱱᱟ ᱦᱳᱭ ᱥᱮ,
ᱦᱳᱭ ᱦᱳᱭ ᱦᱳᱭ᱾
ᱛᱚ ᱱᱚᱝᱠᱟ ᱜᱮ ᱵᱟᱭ ᱫᱟᱜ ᱞᱮᱠᱷᱟᱱ ᱫᱚ ᱪᱟᱥ ᱨᱮᱱᱟᱜ ᱫᱚ ᱟᱹᱰᱤ ᱚᱥᱩᱵᱤᱫᱷᱟ ᱦᱩᱭᱩᱜ ᱜᱮᱭᱟ ᱦᱟᱸᱜ᱾ ᱟᱫᱚ, ᱟᱫᱚ ᱟᱯᱮ ᱥᱮᱫ ᱫᱚ ᱟᱯᱮᱭᱟᱜ ᱪᱮᱫ ᱢᱟᱱᱮ ᱤᱱᱠᱟᱢ ᱥᱳᱨᱥ ᱫᱚ ᱪᱮᱫ ᱠᱟᱱᱟ ᱟᱯᱮᱭᱟᱜ ᱫᱚ?
ᱟᱞᱮᱥᱮᱫ ᱫᱚ ᱤᱱᱠᱟᱢ ᱥᱳᱨᱥ ᱫᱚ ᱚᱱᱮ ᱪᱟᱥᱵᱟᱥ ᱠᱚ ᱜᱮ ᱢᱟᱱᱮ ᱡᱩᱫᱤᱧ ᱞᱟᱹᱭᱟ ᱡᱚᱛ ᱡᱚᱛᱚ ᱦᱚᱲᱟᱜ ᱠᱟᱛᱷᱟ,
ᱛᱚᱵᱮ ᱪᱟᱥ ᱵᱟᱥ ᱠᱚ ᱜᱮ ᱤᱱᱠᱟᱢ ᱵᱟᱝᱠᱷᱟᱱ ᱢᱟᱱᱮ ᱤᱭᱟᱹ ᱢᱟᱱᱮ ᱵᱟᱨᱦᱮ ᱠᱟᱹᱢᱤ ᱵᱟᱦᱨᱮ ᱠᱟᱹᱢᱤ, ᱚᱸᱰᱮ ᱠᱚᱨᱮ ᱵᱟᱦᱨᱮ ᱠᱟᱹᱢᱤ ᱠᱚ ᱪᱟᱞᱟᱜᱼᱟ ᱵᱟᱦᱨᱮ ᱠᱟᱹᱢᱤ ᱵᱚᱞᱛᱮ ᱚᱠᱚᱭ ᱪᱮᱱᱱᱟᱭ ᱜᱩᱡᱨᱟᱴ ᱪᱟᱞᱟᱭ ᱱᱟᱭ,
ᱵᱟᱝᱠᱷᱟᱱ ᱮᱢᱱᱤ ᱥᱩᱨ ᱠᱚᱨᱮ ᱡᱟᱦᱟᱸ ᱠᱚᱨᱮ ᱟᱨᱦᱚᱸ ᱱᱟᱢᱟᱞ ᱥᱩᱨ ᱜᱮᱭᱟ ᱛᱚ ᱱᱟᱢᱟᱞ ᱟᱞᱮ ᱱᱚᱛᱮ ᱢᱟᱱᱮ ᱟᱞᱮ ᱡᱟᱦᱟᱸ ᱨᱮᱞᱮ ᱟᱞᱮ ᱟᱹᱛᱩ ᱟᱨ ᱚᱸᱰᱮ ᱠᱷᱚᱱ ᱫᱚ ᱱᱟᱢᱟᱞ ᱠᱟᱴᱤᱡ ᱮᱭ ᱛᱤᱨᱤᱥ ᱪᱚᱞᱞᱤᱥ ᱠᱤᱞᱳᱢᱤᱴᱟᱨ᱾ ᱟᱫᱚ ᱚᱱᱛᱮ ᱱᱟᱢᱟᱞ ᱥᱮᱫ, ᱦᱳᱭ ᱚᱱᱟ ᱯᱤᱠᱟᱯ ᱵᱷᱮᱱ ᱴᱤᱠᱟᱯ ᱵᱷᱮᱱ ᱠᱚᱛᱮ ᱠᱚ, ᱪᱟᱞᱟᱜᱼᱟ ᱠᱟᱹᱢᱤ ᱠᱷᱟᱹᱛᱤᱨ ᱟᱨ ᱪᱮᱫ ᱟᱫᱚ ᱚᱱᱛᱮ ᱫᱚ ᱠᱟᱹᱢᱤ ᱧᱟᱢᱚᱜᱼᱟ᱾
ᱦᱳᱭ ᱦᱳᱭ ᱠᱟᱹᱢᱤ ᱫᱚ᱾ ᱱᱟᱢᱟᱞ ᱫᱤᱥᱚᱢ ᱫᱚ ᱱᱟᱱᱟ ᱨᱚᱠᱚᱢ ᱠᱟᱹᱢᱤ ᱛᱟᱦᱮᱱ ᱜᱮᱭᱟ ᱚᱱᱠᱟ ᱢᱟᱱᱮ ᱥᱟᱵ ᱢᱮ ᱠᱷᱮᱛ ᱵᱟᱹᱛ ᱨᱮᱭᱟᱜ ᱢᱟ ᱢᱮᱱᱟᱜᱼᱟ᱾ ᱜᱮ ᱚᱱᱟ ᱪᱷᱟᱰᱟ ᱠᱟᱛᱮᱫ ᱦᱚᱸ ᱟᱭᱢᱟ ᱮ ᱟᱹᱛᱩᱳ ᱚᱲᱟᱜ ᱠᱚᱨᱮ ᱦᱚᱸ ᱠᱟᱹᱢᱤ ᱛᱟᱦᱮᱱ ᱛᱟᱠᱚ ᱜᱮᱭᱟ ᱟᱫᱚ ᱚᱱᱮ ᱱᱚᱝᱠᱟ ᱜᱮ ᱦᱟᱜ ᱠᱚ ᱠᱟᱹᱢᱤ ᱦᱚᱪᱚ ᱠᱚᱜᱮᱭᱟ ᱟᱸᱡᱚᱢ ᱵᱟᱲᱟ ᱠᱟᱫᱟ ᱥᱮ ᱪᱮᱫ? ᱟᱫᱚ ᱱᱚᱝᱠᱟ ᱜᱮ ᱢᱤᱫᱴᱮᱱ ᱟᱵᱚ ᱥᱟᱱᱛᱟᱲ ᱨᱮᱸᱜᱮᱡ ᱥᱟᱱᱛᱟᱲ ᱦᱚᱲ ᱫᱚ ᱱᱚᱝᱠᱟ ᱜᱮ ᱪᱮᱫᱟᱜ ᱡᱮ ᱦᱚᱲᱟᱜ ᱚᱲᱟᱜ ᱨᱮ ᱠᱷᱟᱴᱟᱣ ᱠᱟᱛᱮᱜ ᱜᱮ ᱡᱚᱢ ᱦᱩᱭᱩᱜ ᱠᱟᱱ ᱛᱟᱵᱚᱱᱟ ᱱᱤᱛ ᱚᱠᱛᱚ ᱦᱚᱸ᱾ ᱪᱮᱫᱟᱜ ᱡᱮ ᱟᱵᱟᱨ ᱵᱩᱫᱽᱫᱷᱤ ᱠᱚ ᱦᱚᱸ ᱡᱩᱫᱤ ᱛᱷᱚᱲᱟ ᱵᱚᱱ ᱠᱷᱟᱴᱟᱣᱟ ᱥᱮ ᱦᱚᱲᱟᱜ ᱚᱲᱟᱜ ᱨᱮ ᱠᱷᱴᱟᱣ ᱵᱟᱝ ᱦᱩᱭᱩᱜ ᱛᱟᱵᱚᱱᱟ᱾ ᱟᱵᱚᱣᱟᱜ ᱡᱟᱦᱟᱸ ᱛᱤᱱᱟᱹᱜ ᱠᱷᱮᱛ ᱡᱚᱢᱤ ᱠᱚ ᱵᱟᱹᱫᱽ ᱠᱚ ᱢᱮᱱᱟᱜ ᱠᱟᱫᱟ ᱚᱸᱰᱮ ᱠᱷᱚᱱ ᱜᱮ ᱟᱭᱢᱟ ᱴᱟᱠᱟ ᱨᱮᱱᱟᱜ ᱵᱚᱱ ᱨᱳᱡᱽᱜᱟᱨ ᱫᱟᱲᱮᱭᱟᱜᱼᱟ ᱢᱮᱱ ᱚᱲᱟᱜ ᱨᱮ ᱫᱩᱲᱩᱵ ᱠᱟᱛᱮᱜ ᱱᱟᱱᱟ ᱨᱚᱠᱚᱢ ᱵᱚᱱ ᱨᱳᱡᱽᱜᱟᱨ ᱫᱟᱲᱮᱭᱟᱜᱼᱟ ᱥᱮ ᱟᱛᱩ ᱨᱮ ᱮᱢᱚᱱ ᱡᱤᱱᱤᱥ ᱠᱚ ᱢᱮᱱᱟᱜ ᱠᱟᱫᱟ ᱟᱵᱚ ᱟᱛᱳ ᱠᱚ ᱨᱮ, ᱦᱟᱱᱟ ᱱᱟᱣᱟ ᱨᱚᱠᱚᱢ ᱡᱤᱱᱤᱥ ᱢᱮᱱᱟᱜ ᱠᱟᱫᱟ ᱡᱟᱦᱟᱸ ᱫᱚ ᱟᱹᱷᱨᱤᱧ ᱠᱟᱛᱮᱫ ᱦᱚᱸ ᱢᱤᱫᱴᱮᱱ ᱢᱤᱫᱴᱮᱱ ᱵᱷᱟᱹᱜᱤ ᱟᱢᱯᱮᱭᱟᱨ ᱵᱚᱱ ᱵᱮᱱᱟᱣ ᱫᱟᱲᱮᱭᱟᱜᱼᱟ ᱵᱤᱡᱽᱱᱮᱥ ᱨᱮᱭᱟᱜ᱾ ᱛᱷᱚᱲᱟ ᱚᱱᱟ ᱞᱟᱹᱜᱤᱫ ᱛᱮ ᱛᱷᱚᱲᱟ ᱞᱩᱛᱩᱨ ᱠᱟᱱ ᱠᱷᱩᱞᱟᱹᱣ ᱫᱚᱦᱚᱸ ᱦᱩᱭᱩᱜ ᱛᱟᱵᱚᱱᱟ᱾ ᱪᱮᱫᱟᱜ ᱡᱮ ᱚᱱᱟ ᱪᱷᱟᱰᱟ ᱠᱚᱛᱮᱫ ᱦᱳᱭ ᱦᱳᱭ ᱥᱟᱵ ᱠᱟᱜ ᱢᱮ ᱢᱤᱫᱴᱮᱱ ᱟᱹᱛᱩ ᱨᱮ ᱟᱢ ᱧᱮᱞᱢᱮ ᱢᱩᱱᱜᱟᱹ ᱟᱲᱟᱜ ᱠᱚ
ᱦᱟᱯᱮ ᱜᱚᱝᱠᱮ ᱤᱧᱟᱹᱜ ᱠᱟᱹᱴᱤᱡ ᱤᱭᱟᱹ ᱱᱤᱭᱟᱹ ᱤᱭᱟᱹ ᱥᱟᱣᱩᱱᱰ ᱴᱟᱜ ᱤᱭᱟᱹᱭᱮᱫ ᱯᱨᱚᱵᱞᱮᱢ ᱟᱥᱚᱞᱮ ᱤᱧᱟᱹᱜ ᱱᱤᱭᱟᱹ ᱥᱟᱣᱩᱱᱰ ᱵᱟᱴᱚᱱ ᱴᱟᱜ ᱠᱟᱹᱴᱤᱡ ᱠᱷᱟᱨᱟᱯ ᱠᱟᱱ ᱛᱤᱧᱟᱹ ᱛᱚ᱾ ᱟᱫᱮ ᱢᱟᱡᱮ ᱥᱟᱡᱮ, ᱚᱱᱟ ᱛᱟᱞᱟ ᱠᱚᱨᱮ ᱱᱤᱭᱟᱹ ᱥᱟᱣᱩᱱᱰ ᱠᱟᱹᱴᱤᱡ ᱠᱚᱢᱚᱜ ᱛᱤᱧᱟ ᱟᱨᱠᱤ᱾
ᱟᱪᱪᱷᱟ ᱟᱪᱪᱷᱟ ᱡᱟᱭᱦᱳᱠ ᱚᱱᱟ ᱫᱚ ᱠᱟᱛᱷᱟ ᱦᱩᱭᱩᱜ ᱠᱟᱱᱟ ᱡᱮ ᱱᱚᱣᱟ ᱟᱵᱚ ᱦᱚᱸ ᱟᱛᱩ ᱠᱷᱚᱱᱜᱮ ᱟᱭᱢᱟ ᱨᱚᱠᱚᱢ ᱵᱩᱱ ᱤᱭᱟᱹ ᱫᱟᱲᱮᱭᱟᱜᱼᱟ ᱵᱚᱞᱮ ᱱᱚᱝᱠᱟ ᱵᱮᱵᱥᱟ ᱠᱚᱵᱩᱱ ᱥᱩᱨᱩ ᱫᱟᱲᱮᱭᱟᱜᱼᱟ᱾ ᱡᱮᱢᱚᱱ ᱱᱩᱠᱩ ᱢᱤᱦᱩ ᱢᱮᱨᱚᱢ ᱥᱩᱠᱨᱤ ᱜᱮᱰᱮ ᱠᱚ ᱡᱟᱦᱟ ᱠᱚ ᱢᱮᱱᱟᱜ ᱠᱟᱜ ᱠᱚ ᱩᱱᱠᱩᱫᱚ ᱟᱭᱢᱟ ᱞᱟᱵᱷ ᱢᱮᱱᱟᱜ ᱟᱠᱟᱫᱟ ᱟᱹᱛᱩ ᱨᱮᱜᱮ᱾ ᱱᱚᱣᱟ ᱱᱩᱝᱠᱟᱱ ᱱᱩᱠᱩ ᱡᱩᱫᱤ ᱴᱷᱤᱠ ᱴᱷᱟᱠ ᱵᱚᱱ ᱟᱹᱥᱩᱞ ᱠᱚᱣᱟ ᱥᱮ ᱢᱟᱱᱮ ᱮᱴᱟᱜ ᱨᱮ ᱮᱴᱟᱜ ᱦᱚᱲᱟᱜ ᱚᱲᱟᱜ ᱨᱮ ᱦᱳᱭ ᱦᱳᱭ
ᱟᱸᱡᱚᱢ ᱧᱟᱢᱮᱭᱟ ᱵᱤᱱ
ᱤᱧ ᱫᱚᱧ ᱟᱸᱡᱚᱢ ᱧᱟᱢᱮᱫ ᱠᱟᱱ ᱜᱮᱭᱟ ᱨᱚᱲ ᱢᱮ ᱟᱸᱡᱚᱢ ᱧᱟᱢᱚᱜ ᱠᱟᱱ ᱜᱮᱭᱟ
ᱦᱮᱸ ᱦᱮᱸ
ᱛᱚ ᱱᱚᱝᱠᱟ ᱡᱮ
ᱚ ᱦᱳᱭ ᱛᱚᱵᱮ ᱟᱯᱮ ᱚᱱᱛᱮ ᱫᱚ ᱪᱮᱫ ᱪᱮᱫᱠᱟ ᱨᱳᱡᱽᱜᱟᱨ ᱠᱚᱨᱮ ᱫᱚ ᱨᱚᱡᱽᱜᱟᱨ ᱫᱚ ᱪᱮᱫ ᱞᱮᱠᱟ ᱠᱚ ᱦᱚᱲ ᱢᱟᱹᱱᱢᱤ ᱠᱚᱫᱚ ᱪᱮᱫ ᱪᱮᱫ ᱠᱚ ᱪᱤᱠᱟᱹ ᱵᱟᱲᱟᱭ ᱛᱮ ᱨᱚᱡᱽᱜᱟᱨᱟᱠᱚ
ᱟᱞᱮᱥᱮᱫ ᱫᱚ ᱢᱟᱹᱱᱢᱤ ᱠᱚᱫᱚ ᱪᱮᱫ ᱠᱚ ᱪᱮᱠᱟᱭᱟ ᱟᱞᱮᱥᱮᱫ ᱦᱚᱸ ᱪᱟᱥᱵᱟᱥ ᱜᱮ ᱢᱮᱱᱟᱜ ᱟᱠᱟᱫᱟ ᱵᱚᱞᱮ ᱟᱹᱰᱤ ᱟᱴ ᱜᱮ ᱟᱞᱮᱥᱮᱫ ᱫᱚ ᱵᱟᱨᱚ ᱢᱟᱥ ᱜᱮ ᱪᱟᱥ ᱦᱩᱭᱩᱜᱼᱟ ᱤᱱᱟᱹ ᱪᱷᱟᱰᱟ ᱠᱟᱛᱮ ᱚᱲᱟᱜ ᱠᱚᱨᱮᱱᱟᱜ ᱜᱮ ᱠᱟᱢᱤ ᱵᱟᱲᱟᱭ ᱠᱚ ᱦᱟᱱᱟ ᱱᱤᱭᱟᱹ ᱠᱚ ᱢᱟᱱᱮ ᱚᱱᱠᱟ ᱥᱟᱵᱠᱟᱜ ᱢᱮ ᱢᱟᱱᱮ ᱚᱲᱟᱜ ᱠᱚᱨᱮ ᱜᱮᱠᱚ ᱛᱟᱦᱮᱱᱟ ᱡᱟᱹᱥᱛᱤ ᱠᱟᱭ ᱛᱮᱫᱚ ᱵᱟᱡᱟᱨ ᱠᱟᱹᱢᱤ ᱠᱚᱫᱚ ᱩᱱᱠᱩ ᱟᱨ ᱩᱱᱠᱩ ᱨᱮᱱ ᱤᱭᱟᱹ ᱠᱚᱠᱚ ᱪᱟᱞᱟᱜᱼᱟ ᱵᱚᱞᱮ ᱟᱭᱩ ᱦᱚᱲ ᱠᱚᱫᱚ ᱚᱲᱟᱜ ᱜᱮᱠᱚ ᱛᱟᱦᱮᱱᱟ ᱟᱨ ᱵᱟᱵᱟ ᱦᱚᱲ ᱠᱚᱫᱚ ᱚᱱᱠᱟ ᱢᱚᱴᱟ ᱢᱩᱴᱤ ᱟᱞᱮ ᱴᱷᱮᱱ ᱠᱷᱚᱱ ᱫᱚᱥ ᱯᱚᱱᱨᱚ ᱠᱤᱞᱳᱢᱤᱴᱟᱨ ᱵᱟᱡᱟᱨ ᱢᱮᱱᱟᱜ ᱟᱠᱟᱫᱟ ᱚᱱᱟ ᱨᱚᱝ ᱢᱤᱥᱛᱨᱤ ᱥᱮ ᱦᱮᱸ ᱚᱱᱠᱟ ᱵᱟᱡᱟᱨ ᱠᱚᱨᱮ ᱦᱚᱸᱠᱚ ᱤᱭᱟᱹ ᱠᱚ ᱠᱟᱹᱢᱤᱭ ᱜᱮᱭᱟ ᱵᱚᱞᱮ ᱡᱟᱦᱟᱸ ᱫᱚᱠᱟᱱ ᱠᱚᱨᱮ ᱦᱚᱸᱠᱚ ᱠᱟᱹᱢᱤᱭ ᱜᱮᱭᱟ ᱚᱱᱠᱟ ᱯᱮᱴᱨᱳᱞ ᱯᱟᱢᱯ ᱠᱚ ᱢᱟᱱᱮ ᱟᱨᱠᱤ ᱱᱟᱱᱟ ᱨᱚᱠᱚᱢ ᱠᱟᱹᱢᱤ ᱥᱟᱶ ᱡᱚᱯᱲᱟᱣ ᱠᱚ ᱛᱟᱦᱮᱱ ᱜᱮᱭᱟ ᱟᱞᱮ ᱥᱮᱫ ᱨᱮᱱ ᱦᱚᱲ ᱠᱚᱫᱚ
ᱚ ᱟᱪᱪᱷᱟ ᱟᱪᱪᱷᱟ ᱟᱪᱪᱷᱟ
ᱦᱳᱭ ᱦᱳᱭ
ᱟᱫᱚ ᱟᱞᱮ ᱱᱚᱛᱮ ᱫᱚ ᱵᱤᱨ ᱠᱚᱦᱚᱸ ᱢᱮᱱᱟᱜ ᱟᱛᱚ ᱟᱫᱚ ᱵᱤᱨ ᱠᱚᱨᱮ ᱦᱚᱸ ᱚᱱᱟ ᱥᱟᱠᱟᱢ ᱦᱮᱴᱮᱡᱽ ᱠᱚᱫᱚ ᱢᱟᱱᱮ ᱚᱱᱟ ᱫᱚ ᱟᱭᱳ ᱦᱚᱲ ᱠᱚᱜᱮ ᱪᱟᱞᱟᱜ ᱟᱠᱚ ᱧᱮᱞ ᱵᱟᱲᱟᱭ ᱟᱠᱟᱫ ᱠᱚᱣᱟᱹᱧ ᱜᱮ ᱟᱫᱚ ᱵᱟᱵᱟ ᱠᱚᱦᱚᱸ ᱪᱟᱞᱟᱜ ᱟᱠᱚ ᱢᱟᱡᱷᱮ ᱥᱟᱡᱷᱮ ᱵᱮᱥᱤ ᱟᱭᱳ ᱦᱚᱲ ᱠᱚᱜᱮ ᱵᱤᱨ ᱠᱚᱨᱮ ᱫᱚᱠᱚ ᱪᱟᱞᱟᱜᱼᱟ ᱢᱟᱱᱮ ᱚᱱᱮ ᱵᱤᱨ ᱠᱚᱨᱮ ᱥᱟᱠᱟᱢ ᱦᱮᱴᱮᱡᱽ ᱠᱚ ᱥᱟᱠᱟᱢ ᱦᱮᱴᱮᱡ ᱚ ᱚᱸᱰᱮ ᱠᱷᱚᱱ ᱯᱟᱛᱲᱟ ᱛᱟᱛᱲᱟ ᱚᱱᱟ ᱠᱚ ᱤᱭᱟᱹ ᱠᱚ ᱛᱮᱭᱟᱨ ᱵᱟᱲᱟᱭᱟ ᱚᱱᱟ ᱠᱚᱦᱚᱸ ᱢᱤᱫᱴᱟᱝ ᱢᱟᱱᱮ ᱨᱳᱡᱽᱜᱟᱨ ᱨᱮᱱᱟᱜ ᱤᱡᱟᱹ ᱫᱚ ᱤᱡᱟᱹ ᱠᱟᱱ ᱜᱮᱭᱟ
ᱦᱳᱭ ᱦᱳᱭ ᱦᱳᱭ ᱚᱱᱟ ᱦᱚᱸ ᱢᱤᱫᱴᱮᱡ ᱟᱹᱰᱤ ᱱᱟᱯᱟᱭ ᱠᱟᱛᱷᱟ ᱠᱟᱱ ᱜᱮᱭᱟ ᱪᱮᱫᱟᱜ ᱡᱮ ᱟᱵᱚᱣᱟᱜ ᱚᱱᱠᱟ ᱵᱤᱨ ᱵᱩᱨᱩ ᱠᱚ ᱢᱮᱱᱟᱜ ᱠᱟᱜ ᱜᱮᱭᱟ ᱛᱚ ᱟᱵᱚ ᱦᱚᱸ ᱢᱤᱫᱴᱮᱱ ᱪᱟᱸᱫᱳ ᱵᱚᱸᱜᱟᱭ ᱫᱟᱭᱟ ᱠᱟᱫ ᱵᱚᱱᱟ ᱟᱵᱚ ᱯᱨᱚᱠᱨᱤᱛᱤ ᱚᱱᱠᱟ ᱠᱚ ᱫᱟᱭᱟᱣᱠᱟᱫ ᱵᱚᱱᱟᱭ ᱡᱮ ᱥᱟᱵ ᱠᱟᱜ ᱢᱮ ᱚᱱᱠᱟ ᱵᱤᱨ ᱵᱩᱨᱩ ᱫᱟᱨᱮ ᱱᱟᱹᱲᱤ ᱠᱷᱚᱱ ᱦᱚᱸ ᱟᱵᱚ ᱵᱚᱱ ᱤᱱᱠᱟᱢ ᱫᱟᱲᱮᱭᱟᱜ ᱠᱟᱱᱟ ᱪᱮᱫᱟᱜ ᱡᱮ ᱟᱭᱢᱟ ᱥᱠᱤᱞ ᱢᱮᱱᱟᱜ ᱛᱟᱵᱚᱱᱟ ᱟᱵᱚ ᱢᱚᱫᱽᱫᱷᱮ ᱨᱮ ᱟᱭᱢᱟ ᱜᱩᱱ ᱢᱮᱱᱟᱜ ᱟᱠᱟᱫ ᱛᱟᱵᱚᱱᱟ ᱱᱟᱱᱟ ᱦᱩᱱᱟᱹᱨ ᱡᱤᱱᱤᱥ ᱵᱮᱱᱟᱣ ᱨᱮᱭᱟᱜ ᱛᱚ ᱚᱱᱟ ᱵᱮᱱᱟᱣ ᱠᱟᱛᱮ ᱦᱚᱸ ᱵᱚᱱ ᱟᱠᱷᱨᱤᱧ ᱫᱟᱲᱮᱭᱟᱜ ᱜᱮᱭᱟ ᱛᱚ ᱚᱸᱰᱮ ᱠᱷᱚᱜ ᱦᱚᱸ ᱴᱟᱠᱟ ᱵᱚᱱ ᱟᱨᱡᱟᱣ ᱫᱟᱲᱮᱭᱟᱜᱼᱟ ᱚᱱᱠᱟ ᱠᱟᱛᱮᱜ ᱜᱮ ᱟᱵᱚᱣᱟᱜ ᱥᱚᱝᱥᱟᱨ ᱪᱟᱞᱟᱜ ᱠᱟᱱ ᱜᱮᱭᱟ ᱱᱤᱛ ᱚᱠᱛᱚ ᱦᱚᱸ ᱧᱮᱞᱚᱜ ᱠᱟᱱ ᱜᱮᱭᱟ ᱦᱳᱭ ᱥᱮ
ᱦᱳᱭ ᱦᱳᱭ ᱟᱨ ᱱᱤᱭᱟᱹ ᱥᱚᱢᱚᱭ ᱢᱟ ᱟᱯᱮ ᱚᱱᱛᱮ ᱵᱤᱨ ᱠᱚ ᱢᱮᱱᱟᱜᱼᱟ
ᱟᱞᱮ ᱥᱮᱫ ᱫᱚ ᱱᱚᱱᱛᱮ ᱫᱚ ᱵᱤᱨ ᱠᱚᱫᱚ ᱵᱟᱹᱱᱩᱜ ᱠᱟᱫᱟ ᱟᱨ ᱱᱚᱣᱟ ᱪᱮᱫ ᱠᱚ ᱢᱮᱱᱟ ᱵᱤᱨ ᱠᱚᱫᱚ ᱵᱟᱹᱱᱩᱜ ᱜᱮᱭᱟ ᱟᱞᱮ ᱴᱷᱮᱡ ᱠᱷᱚᱱ ᱵᱤᱨ ᱢᱚᱴᱟ ᱢᱩᱴᱤ ᱟᱞᱮ ᱚᱲᱟᱜ ᱠᱷᱚᱱ ᱵᱤᱨ ᱢᱚᱴᱟ ᱢᱩᱴᱤᱧ ᱞᱟᱹᱭ ᱟᱢᱟ ᱢᱚᱴᱟ ᱢᱩᱴᱤ ᱪᱚᱞᱞᱤᱥ ᱯᱚᱧᱪᱟᱥ ᱠᱤᱞᱳᱢᱤᱴᱟᱨ ᱥᱟᱺᱜᱤᱧ ᱨᱮ ᱢᱮᱱᱟᱜ ᱠᱟᱫᱟ ᱚᱱᱟ ᱟᱥᱯᱟᱥ ᱫᱚ ᱵᱟᱹᱱᱩᱜ ᱟᱠᱟᱫᱟ
ᱚ ᱟᱪᱷᱟ ᱟᱪᱷᱟ ᱵᱟᱝᱟ ᱢᱟᱱᱮ ᱟᱞᱮ ᱱᱚᱛᱮ ᱢᱟᱱ ᱦᱮᱸ ᱞᱟᱹᱭᱵᱤᱱ
ᱚᱱᱟ ᱠᱷᱟᱹᱛᱤᱨ ᱛᱮ ᱟᱞᱮ ᱫᱚ ᱛᱷᱚᱲᱟ ᱱᱚᱣᱟ ᱢᱟᱱᱮ ᱡᱮ ᱱᱚᱜᱼᱚᱭ ᱢᱟᱱᱮ ᱯᱟᱛᱲᱟ ᱠᱚᱨᱮᱱᱟᱜ ᱦᱚᱸ ᱫᱟᱢ ᱠᱚ ᱛᱷᱚᱲᱟ ᱰᱷᱤᱨ ᱰᱷᱤᱨ ᱧᱚᱜ ᱠᱚ ᱦᱟᱛᱟᱣᱟ ᱟᱞᱮ‌ᱥᱮᱫ ᱫᱚ ᱪᱮᱫᱟᱜ ᱡᱮ ᱥᱟᱵ ᱠᱟᱜ ᱢᱮ ᱡᱩᱫᱤ ᱟᱥᱯᱟᱥ ᱡᱩᱫᱤ ᱵᱤᱨ ᱟᱥᱯᱟᱥᱮᱢ ᱛᱟᱦᱮᱱ ᱠᱷᱟᱡ ᱛᱟᱦᱚᱞᱮ ᱯᱟᱛᱲᱟ ᱨᱮᱱᱟᱜ ᱫᱟᱢ ᱠᱚ ᱫᱚ ᱠᱚᱢᱚᱜ ᱜᱮᱭᱟ ᱟᱨ ᱚᱱᱠᱟ ᱵᱤᱨ ᱥᱟᱺᱜᱤᱧ ᱨᱮᱢ ᱛᱟᱦᱮᱱ ᱠᱷᱟᱱ ᱫᱚ ᱛᱷᱚᱲᱟ ᱫᱚ ᱟᱨ ᱱᱤᱛ ᱚᱠᱛᱚ ᱫᱚ ᱟᱞᱮᱥᱮᱫ ᱫᱚ ᱥᱟᱞ ᱯᱟᱛᱟ ᱫᱚ ᱠᱷᱩᱵ ᱮᱠᱴᱟ ᱫᱚ ᱵᱟᱠᱚ ᱵᱮᱵᱚᱦᱟᱨ ᱫᱟ ᱢᱮᱱᱠᱷᱟᱱ ᱥᱟᱞ ᱯᱟᱛᱟ ᱜᱮ ᱵᱷᱟᱜᱤ ᱡᱤᱱᱤᱥ ᱠᱟᱱᱟ ᱟᱨ ᱱᱚᱱᱛᱮ ᱫᱚ ᱠᱟᱜᱚᱡᱽ ᱨᱮᱱᱟᱜ ᱯᱞᱟᱥᱴᱤᱠ ᱨᱮᱱᱟᱜ ᱠᱚ ᱵᱮᱵᱚᱦᱟᱨ ᱫᱟ ᱱᱚᱶᱟ ᱫᱚ ᱠᱷᱩᱵ ᱮᱠᱴᱟ ᱵᱷᱟᱜᱤ ᱡᱤᱱᱤᱥ ᱛ ᱵᱟᱝ ᱠᱟᱱᱟ ᱦᱚᱲᱢᱚ ᱯᱚᱠᱠᱷᱮ ᱫᱚ ᱟᱫᱚ ᱪᱮᱫ ᱮᱢ ᱪᱮᱤᱠᱟᱹ ᱫᱟᱲᱮᱭᱟᱜᱼᱟ ᱡᱟᱦᱟᱸᱴᱟᱜ ᱟᱢᱫᱟᱱᱤ ᱥᱮ ᱡᱟᱦᱟᱱᱟᱜ ᱛᱟᱦᱮᱱᱟ ᱚᱱᱟ ᱜᱮᱛᱚ
ᱟᱨ ᱚᱱᱟ ᱦᱚᱸ ᱞᱟᱜᱟᱜ ᱜᱮᱭᱟ ᱟᱫᱚ ᱪᱮᱫ ᱵᱤᱱ ᱪᱤᱠᱟᱹᱭᱟ ᱵᱟᱫᱽᱫᱷᱚ ᱟᱛᱮᱫ
ᱦᱳᱭ ᱦᱳᱭ ᱦᱚᱭ ᱢᱮᱱᱠᱷᱟᱱ ᱤᱧᱫᱚᱧ ᱥᱟᱞ ᱯᱟᱛᱟ ᱜᱤᱧ ᱯᱨᱤᱯᱷᱟᱨᱟ ᱮᱠᱷᱚᱱ ᱟᱞᱮ ᱟᱞᱮ ᱠᱚᱨᱮ ᱦᱚᱸ ᱱᱤᱛ ᱚᱠᱛᱚ ᱡᱮ ᱵᱷᱳᱡᱽ ᱵᱟᱲᱤ ᱠᱚᱨᱮ ᱦᱚᱸ ᱥᱮ ᱵᱷᱳᱡᱽ ᱚᱲᱟᱜ ᱠᱚᱨᱮ ᱦᱚᱸ ᱢᱟᱱᱮ ᱥᱟᱞ ᱯᱟᱛᱟ ᱨᱮᱱᱟᱜ ᱪᱚᱞ ᱫᱚ ᱠᱚᱢ ᱪᱟᱵᱟᱭᱮᱱᱟ ᱟᱫᱚ ᱱᱤᱛ ᱚᱠᱛᱚ ᱫᱚ ᱠᱷᱟᱞᱤ ᱱᱚᱜᱼᱚᱭ ᱤᱭᱟᱹ ᱜᱮ ᱠᱟᱜᱚᱡᱽ ᱦᱳᱭ ᱦᱳᱭ
ᱦᱳᱭ ᱟᱹᱞᱤᱧ ᱦᱚᱸ ᱧᱮᱞᱮᱫᱟᱹᱧ ᱱᱮᱛᱟᱨ ᱫᱚ ᱜᱚᱴᱟ ᱜᱮ ᱠᱟᱜᱚᱡᱽ ᱥᱟᱠᱟᱢ ᱜᱮ ᱪᱟᱞᱟᱜ ᱠᱟᱱᱟ ᱟᱨ ᱪᱮᱫ ᱟᱨ ᱫᱚᱠᱟᱱ ᱠᱚᱨᱮ ᱦᱚᱸᱠᱚ ᱫᱚᱦᱚᱭᱟ ᱚᱱᱟ ᱠᱟᱜᱚᱡᱽ ᱥᱟᱠᱟᱢ ᱜᱮ
ᱦᱳᱭ ᱪᱮᱫᱟᱜ ᱚᱱᱟ ᱫᱚ ᱪᱮᱫᱟᱜ ᱡᱮ ᱡᱟᱭᱜᱟ ᱦᱚᱸ ᱠᱚᱢᱮ ᱡᱚᱢᱟ ᱫᱟᱢ ᱦᱚᱸ ᱠᱚᱢ ᱜᱮᱭᱟ ᱟᱫᱚ ᱚᱱᱠᱟ ᱵᱚᱞᱮ ᱟᱨᱠᱤ
ᱦᱳᱭ ᱦᱳᱭ ᱟᱨ ᱯᱟᱛᱲᱟ ᱚᱱᱟ ᱥᱟᱠᱟᱢ ᱨᱮᱱᱟᱜ ᱯᱟᱛᱲᱟ ᱠᱷᱟᱱ ᱫᱚ ᱚᱱᱟ ᱫᱚ ᱠᱟᱹᱴᱤᱡ ᱢᱚᱴᱟ ᱦᱚᱸ ᱢᱚᱴᱟ ᱜᱮᱭᱟ ᱟᱨ ᱪᱮ ᱟᱨ ᱡᱟᱭᱜᱟ ᱦᱚᱸ ᱵᱮᱥᱤ ᱦᱟᱛᱟᱭᱟ ᱟᱨ ᱤᱫᱤ ᱟᱹᱜᱩ ᱦᱚᱸ ᱠᱟᱹᱴᱤᱡ ᱠᱟᱹᱴᱤᱡ ᱤᱭᱟᱹ ᱜᱮᱭᱟ ᱥᱮ ᱡᱷᱟᱢᱮᱞᱟ ᱜᱮ
ᱦᱳᱭ ᱦᱳᱭ ᱚᱱᱟ ᱠᱷᱟᱹᱛᱤᱨ ᱛᱮᱜᱮ ᱱᱚᱣᱟ ᱠᱚᱫᱚ ᱠᱚ ᱤᱭᱟᱹᱫᱟ ᱢᱮᱱᱠᱷᱟᱱ ᱟᱞᱮ ᱡᱚᱠᱷᱚᱱ ᱚᱲᱟᱜ ᱠᱚᱨᱮ ᱡᱚᱫᱤ ᱡᱟᱦᱟᱱᱟᱜ ᱜᱮᱞᱮ ᱡᱚᱢ ᱠᱷᱟᱱ ᱱᱤᱛ ᱚᱠᱛᱚ ᱫᱚ ᱥᱟᱵ ᱠᱟᱜ ᱢᱮ ᱠᱟᱜᱚᱡᱽ ᱥᱟᱠᱟᱢ ᱨᱮᱜᱮ ᱡᱚᱢ ᱦᱩᱭᱩᱜ ᱛᱟᱢ ᱪᱮᱠᱟᱭᱟ ᱟᱫᱚ ᱥᱟᱞ ᱯᱟᱛᱟ ᱠᱚ ᱛᱟᱦᱮᱱ ᱠᱷᱟᱱ ᱫᱚ ᱴᱷᱤᱠ ᱜᱮ ᱟᱫᱚ ᱵᱟᱝ ᱧᱟᱢᱚᱜ ᱠᱷᱟᱱ ᱫᱚ ᱟᱫᱚ ᱪᱮᱫ ᱮᱢ ᱪᱮᱠᱟ ᱫᱟᱲᱮᱭᱟᱜᱼᱟ ᱵᱚᱞᱮ
ᱦᱳᱭ ᱦᱳᱭ ᱟᱫᱚ ᱤᱭᱟᱹ ᱱᱤᱭᱟᱹ ᱥᱚᱢᱚᱭ ᱢᱟ ᱫᱟᱜ ᱵᱟᱲᱟᱭᱮᱫ ᱟᱭ ᱟᱞᱮ ᱢᱟ ᱯᱩᱴᱠᱟᱹ ᱦᱟᱞᱟᱝ ᱠᱚᱞᱮ ᱪᱟᱞᱟᱜ ᱠᱟᱱᱟ ᱟᱫᱚ ᱯᱩᱴᱠᱟᱹ ᱠᱚᱦᱚᱸ ᱱᱤᱭᱟᱹ ᱥᱚᱢᱚᱭ ᱤᱭᱟᱹ ᱠᱟᱱᱟ ᱠᱚ ᱛᱟᱲᱟᱭᱮᱫ ᱠᱚᱣᱟᱞᱮ ᱟᱨ ᱪᱮᱫ ᱯᱩᱴᱠᱟᱹ
ᱦᱚᱭ ᱦᱚᱭ ᱯᱩᱴ ᱯᱩᱴᱠᱟᱹ ᱫᱚᱧ ᱡᱚᱢ ᱵᱟᱲᱟ ᱟᱠᱟᱫ ᱠᱚᱜᱮᱭᱟ ᱪᱮᱫᱟᱜ ᱡᱮ ᱤᱧ ᱢᱟᱢᱟ ᱛᱟᱠᱚᱣᱟᱜ ᱚᱲᱟᱜ ᱵᱤᱨ ᱯᱟᱥᱮ ᱨᱮᱜᱮ ᱟᱫᱚ ᱩᱱᱠᱩ ᱯᱩᱴᱠᱟᱹ ᱚᱸᱰᱮ ᱜᱮ ᱡᱚᱢ ᱵᱟᱲᱟ ᱦᱩᱭ ᱟᱠᱟᱱᱟ ᱩᱱᱠᱩ ᱴᱷᱮᱱᱜᱮ ᱟᱨ ᱥᱤᱵᱤᱞ ᱫᱚ ᱱᱟᱯᱟᱭ ᱜᱮᱠᱚ ᱥᱤᱵᱤᱞᱟ
ᱦᱳᱭ
ᱚ ᱟᱫᱚ ᱛᱟᱦᱚᱞᱮ ᱱᱤᱛ ᱚᱠᱛᱚ ᱫᱟᱜ ᱱᱚᱣᱟ ᱯᱩᱴᱠᱟᱹ ᱫᱚ ᱢᱤᱫ ᱚᱠᱛᱚ ᱜᱮᱠᱚ ᱦᱩᱭᱩᱜᱼᱟ ᱵᱚᱞᱮ
ᱦᱳᱭ ᱦᱳᱭ ᱱᱤᱭᱟᱹ ᱫᱟᱜ ᱫᱤᱱ ᱨᱮᱜᱮ ᱦᱩᱭᱩᱜ ᱼᱟ
ᱦᱮᱸ ᱟᱫᱚ ᱫᱟᱜ ᱫᱤᱱ ᱨᱮᱜᱮ ᱦᱩᱭ ᱫᱚ ᱦᱩᱭᱩᱜᱼᱟ ᱱᱚᱣᱟ ᱫᱚ ᱠᱳᱱᱳ ᱥᱤᱡᱮᱱ ᱵᱟᱹᱱᱩᱜᱼᱟ ᱥᱤᱡᱮᱱ ᱵᱚᱞᱛᱮ ᱥᱮ ᱱᱚᱣᱟ ᱫᱚ ᱱᱚᱜᱼᱚᱭ ᱵᱚᱨᱥᱟ ᱥᱩᱢᱚᱭ ᱜᱮ ᱟᱨ ᱱᱚᱣᱟ ᱞᱟᱹᱜᱤᱫ ᱫᱚ ᱟᱨ ᱩᱱᱝᱠᱩ ᱯᱩᱴᱠᱟᱹ ᱧᱟᱢ ᱦᱚᱸ ᱵᱤᱨᱟᱴ ᱢᱤᱫᱴᱮᱱ ᱤᱭᱟᱹ ᱨᱮᱱᱟᱜ ᱵᱤᱥᱚᱭ ᱠᱟᱱᱟ ᱵᱚᱞᱮ
ᱦᱳᱭ ᱦᱳᱭ ᱟᱫᱚ ᱯᱩᱴᱠᱟᱹ ᱫᱚ ᱟᱞᱮ ᱫᱚ ᱱᱤᱭᱟᱹ ᱥᱚᱢᱚᱭ ᱫᱚ ᱯᱩᱴᱠᱟᱹ ᱠᱚᱞᱮ ᱥᱚᱲᱮ ᱡᱚᱝ ᱟ ᱛᱟᱨᱯᱚᱨ ᱯᱩᱴᱠᱟᱹ ᱞᱮᱴᱚ ᱡᱚᱝᱟᱜ ᱟᱞᱮ ᱟᱨ ᱪᱮᱫ
ᱦᱳᱭ ᱦᱳᱭ ᱚᱱᱠᱟ ᱜᱮ
ᱟᱫᱚ ᱚᱱᱟᱜᱤᱧ ᱠᱩᱞᱤ ᱠᱮᱫ ᱵᱤᱱᱟ ᱟᱪᱪᱷᱟ ᱜᱚᱝᱠᱮ ᱚᱠᱛᱚ ᱢᱟ ᱥᱮᱴᱮᱨ ᱤᱫᱤᱭᱮᱱᱟ ᱱᱤᱝᱠᱟᱹ ᱛᱚᱵᱮ ᱱᱤᱝᱠᱟᱹ ᱜᱮ ᱛᱚᱵᱮ ᱨᱚᱲ ᱟᱞᱟᱝ ᱥᱮ ᱪᱮᱫ ᱴᱷᱤᱠᱜᱮᱭᱟ ᱱᱟᱯᱟᱭ ᱜᱮ ᱛᱟᱦᱮᱱ ᱵᱤᱱ ᱦᱮᱸ
ᱦᱳᱭ ᱦᱚᱭ ᱦᱚᱭ